ᱦᱮᱸ
ᱡᱚᱦᱟᱨ ᱜᱮ ᱡᱚᱦᱟᱨ ᱜᱮ ᱛᱟᱦᱚᱞᱮ ᱪᱮᱫ ᱠᱚ ᱪᱤᱠᱟᱹ ᱵᱟᱹᱲᱟᱭᱮᱫ ᱠᱟᱱᱟ
ᱱᱚᱜᱼᱚᱭ ᱫᱩᱲᱩᱵᱹ ᱵᱟᱹᱲᱟ ᱦᱩᱭᱩᱼᱜ ᱠᱟᱱᱟ ᱡᱚᱢ ᱵᱟᱹᱲᱟ ᱠᱟᱛᱮᱼᱜ
ᱟᱪᱷᱟ ᱫᱟᱠᱟᱹ ᱠᱚ ᱫᱟᱠᱟᱹ ᱠᱚᱫᱚᱹ ᱡᱚᱢ ᱵᱟᱹᱲᱟ ᱦᱩᱭᱹ ᱠᱟᱱᱟ
ᱦᱮᱸ ᱡᱚᱢ ᱵᱟᱹᱲᱟ ᱦᱳᱭ ᱠᱟᱱᱟ ᱟᱢᱹᱠᱤ ᱯᱟᱝᱹᱠᱷᱟᱟᱢ ᱪᱟᱹᱟᱞᱩ ᱠᱟᱫᱟ ᱾
ᱦᱳᱭ ᱜᱚᱝᱹᱠᱮ ᱟᱸᱡᱚᱢᱚᱼᱜ ᱠᱟᱱᱟ
ᱦᱳᱭ ᱯᱟᱝᱹᱠᱷᱟ ᱨᱮᱱᱟᱼᱜ ᱠᱟᱹᱴᱤᱡ ᱥᱟᱣᱩᱱᱰᱹ ᱟᱼᱭᱩ ᱠᱟᱱ ᱚᱱᱟ ᱟᱥᱛᱮ ᱞᱮᱹᱠᱷᱟᱱ ᱱᱟᱯᱟᱭᱚᱜᱼᱟ
ᱱᱤᱛᱚᱼᱜ ᱨᱚᱲᱹ ᱟᱸᱡᱚᱢᱚᱸᱜ ᱠᱟᱱᱟ ᱱᱟ ᱜᱚᱝᱹᱠᱮ
ᱦᱳᱭ ᱟᱸᱡᱚᱢᱚᱼᱜ ᱠᱟᱱᱟ ᱤᱧᱟᱹᱜ ᱨᱚᱲ ᱟᱸᱡᱚᱢᱚᱼᱜ ᱠᱟᱱᱟ ᱦᱮᱸ
ᱯᱟᱝᱹᱠᱷᱟ ᱨᱮᱹᱱᱟᱹ ᱥᱟᱹᱰᱮᱢ ᱟᱸᱡᱚᱢ ᱮᱫᱟᱹ
ᱯᱟᱝᱹᱠᱷᱟᱸ ᱨᱮᱹᱱᱟ ᱥᱟᱹᱰᱤ ᱱᱤᱛᱚᱼᱜ ᱫᱚ ᱵᱟᱝ ᱟᱸᱡᱚᱢᱚᱼᱜ ᱠᱟᱱᱟ ᱤᱧᱟᱹᱜ ᱨᱚᱲᱹ ᱟᱸᱡᱚᱢᱚᱼᱜ ᱠᱟᱱᱟ
ᱦᱳᱭ ᱦᱳᱭ ᱟᱸᱡᱚᱢᱚᱼᱜ ᱠᱟᱱᱟ ᱛᱟᱦᱚᱸᱞᱮ ᱠᱟᱹᱢᱤ ᱠᱚ ᱪᱮᱫ ᱠᱚ ᱪᱤᱠᱟᱹ ᱵᱟᱲᱟᱼᱭ ᱦᱩᱭᱩᱼᱜ ᱠᱟᱱᱟ
ᱠᱟᱹᱢᱤ ᱠᱚᱫᱚᱹ ᱦᱚᱜ ᱚᱭ ᱯᱟᱲᱦᱟᱣ ᱵᱟᱹᱲᱟ ᱠᱚ ᱦᱩᱭᱩᱼᱜ ᱠᱟᱱᱟ ᱠᱟᱹᱢᱤ ᱫᱚ ᱟᱼᱫᱚ᱾ ᱚᱲᱟᱼᱜ ᱨᱮᱫᱚ ᱵᱟᱹᱱᱩᱧ ᱛᱚ ᱵᱟᱭᱨᱮ ᱨᱧ ᱛᱟᱦᱮᱸᱱ ᱜᱮᱭ.
ᱚᱠᱟᱨᱮᱢ ᱛᱟᱦᱮᱸᱱ ᱜᱤᱭᱟ ᱜᱚᱝᱹᱠᱮ ᱛᱟᱦᱞᱮ
ᱛᱟᱦᱚᱸ ᱫᱚ ᱟᱼᱫᱚ ᱡᱟᱭᱜᱼᱟ ᱠᱚᱹᱨᱮᱱᱟᱼᱜ ᱧᱩᱛᱩᱢ ᱫᱚ ᱞᱟᱹᱭ ᱠᱚ ᱵᱟᱹᱨᱚᱱᱟᱹ ᱟᱼᱠᱟᱫᱟ ᱥᱮ ᱪᱮᱫ
ᱵᱟᱝᱹᱠᱮ ᱚᱱᱠᱟ ᱫᱚ ᱞᱟᱹᱭ ᱵᱟᱹᱲᱟ ᱦᱩᱭᱩᱼᱜ ᱠᱟᱱ ᱜᱮᱼᱭᱟ ᱛᱚ ᱟᱼᱞᱮ ᱱᱚᱦᱚᱼᱭ ᱨᱚᱯᱚᱲᱹ ᱵᱟᱹᱲᱟ ᱦᱩᱭᱹ ᱠᱟᱱᱟᱱ ᱜᱮᱼᱭᱟ ᱱᱤᱡᱮ ᱫᱚ ᱢᱟᱨᱮᱸ ᱜᱮ ᱢᱟᱨᱮ ᱧᱚᱜ ᱜᱮᱭᱟᱢ
ᱚ ᱤᱧᱚ ᱫᱚ ᱦᱚᱜᱼᱚᱭ ᱢᱮᱸᱫᱱᱤᱯᱩᱨᱚᱨᱮ ᱢᱤᱱᱟᱧᱚᱟ
ᱟᱪᱪᱷᱟ ᱟᱞᱮᱦ ᱱᱚᱣᱟ ᱥᱩᱨ ᱥᱩᱯᱩᱨ ᱜᱮ ᱛᱟᱞᱮ ᱟᱞᱮ ᱦᱚᱸᱱᱚᱣᱟ ᱟᱞᱮ ᱦᱚᱸ ᱱᱚᱣᱟ ᱞᱟᱞᱜᱚᱲ ᱠᱚᱨᱮ ᱜᱮᱞᱮ ᱚᱞᱚᱜ ᱯᱟᱲᱦᱟᱜᱼᱟ ᱟᱸᱡᱚᱢ ᱟᱠᱟᱟᱜ ᱜᱮᱭᱟᱢ ᱞᱟᱞ ᱜᱚᱲ ᱫᱚ ᱢᱮᱫᱽᱱᱤᱯᱩᱨ ᱨᱮ ᱡᱚᱠᱷᱚᱱᱤᱧ ᱯᱟᱲᱦᱟᱜ ᱠᱟᱱᱟ ᱞᱟᱞ ᱫᱚᱢ ᱟᱡᱚᱢ ᱠᱟᱜ ᱜᱮᱭᱟ ᱡᱷᱟᱲᱜᱨᱟᱢ ᱥᱩᱨ ᱦᱚ ᱦᱚᱭ ᱞᱟᱲᱠᱟ ᱠᱚᱞᱮᱡᱽ ᱨᱮ ᱚᱞᱚᱜ ᱦᱩᱭᱩᱜᱼᱟ
ᱚᱠᱟᱴᱤᱡ ᱤᱭᱟᱹ ᱪᱟᱞᱟᱜ ᱠᱟᱱ ᱛᱟᱢᱟ ᱛᱟᱦᱞᱮ ᱱᱤᱛᱚᱜ ᱫᱚ
ᱱᱚᱚᱭ ᱪᱟᱞᱟᱜ ᱠᱟᱱᱟ ᱤᱧᱟᱹᱜ ᱯᱷᱟᱥᱴ ᱥᱮᱢᱤᱥᱴᱟᱨ ᱯᱷᱟᱥᱴ ᱥᱮᱢᱤᱥᱴᱟᱨ ᱨᱮᱱᱟᱜ ᱮᱠᱡᱟᱢ ᱫᱚ ᱦᱩᱭ ᱠᱟᱱᱟ ᱥᱮᱠᱮᱱᱰ ᱥᱮᱢᱤᱥᱴᱟᱨ ᱨᱮᱱᱟᱜ ᱪᱟᱞᱟᱜ ᱠᱟᱱᱟ ᱦᱟᱺ ᱛᱮᱭᱟᱨᱤ
ᱚᱸᱰᱮ ᱥᱟᱱᱛᱟᱞᱤ ᱢᱤᱰᱤᱭᱟᱢ ᱥᱟᱱᱛᱟᱞᱤ ᱢᱤᱰᱤᱭᱟᱢ ᱠᱚᱞᱮᱡᱽ ᱢᱮᱱᱟᱜᱼᱟ ᱵᱟᱝ
ᱥᱟᱱᱛᱟᱲᱤ ᱢᱤᱰᱤᱭᱟᱢ ᱛᱮᱜᱮᱧ ᱯᱟᱲᱦᱟᱜᱼᱟ ᱟᱨ ᱦᱮᱸ ᱡᱤᱭᱳᱜᱨᱟᱯᱷᱤ ᱚᱱᱟᱥ ᱠᱟᱫᱟ ᱟᱫᱚ, ᱱᱚᱣᱟ ᱡᱤᱭᱳᱜᱨᱟᱯᱷᱤ ᱨᱮᱱ ᱤᱥᱴᱩᱰᱮᱱᱴ ᱚᱱᱠᱟ ᱠᱚᱢ ᱜᱮᱭᱟ ᱠᱚ ᱾ ᱛᱚ ᱟᱫᱚ ᱚᱱᱟ ᱠᱷᱟᱹᱛᱤᱨ ᱛᱮ ᱢᱚᱱᱮ ᱦᱩᱭᱮᱱᱟ ᱱᱤᱡᱮ ᱦᱚ ᱡᱤᱭᱳᱜᱨᱟᱯᱷᱤ ᱛᱮ ᱚᱱᱟᱥ ᱞᱮᱠᱷᱟᱱ ᱠᱟᱹᱴᱤᱡ ᱱᱟᱯᱟᱭᱚᱜᱼᱟ ᱪᱮᱫᱟᱜ ᱥᱮ ᱥᱴᱩᱰᱮᱱᱴ ᱠᱚ ᱠᱚᱢ ᱜᱮᱭᱟ ᱠᱚ, ᱚᱱᱟ ᱠᱷᱟᱹᱛᱤᱨ ᱛᱮ ᱱᱚᱰᱮ ᱮᱰᱢᱤᱥᱚᱱ ᱦᱩᱭ ᱠᱟᱱᱟ‌᱾
ᱟᱢ ᱫᱚ ᱱᱤᱭᱟᱹ ᱫᱷᱟᱣ ᱮᱢ ᱮᱰᱢᱤᱥᱚᱱ
ᱱᱤᱭᱟᱹᱴᱟᱜ ᱮᱰᱢᱤᱥᱚᱱ ᱫᱚ ᱵᱟ ᱱᱚᱣᱟ ᱱᱤᱭᱟᱹ ᱫᱷᱟᱣ ᱫᱚ ᱵᱟ, ᱱᱤᱭᱟᱹ ᱢᱟᱲᱟᱝ ᱵᱟᱨᱤᱧ ᱮᱰᱢᱤᱥᱚᱱ ᱟᱠᱟᱱᱟ ᱤᱧ ᱫᱚ ᱫᱩ ᱦᱟᱡᱟᱨ ᱯᱚᱸᱪᱤᱥ ᱥᱟᱞ ᱨᱤᱧ ᱮᱰᱢᱤᱥᱚᱱ ᱠᱟᱱᱟ ᱾
ᱚ ᱾
ᱟᱫᱚ ᱦᱟᱸᱜ ᱱᱚᱸᱰᱮ ᱫᱚ ᱪᱮᱫ ᱠᱚ ᱞᱟᱹᱭᱟ ᱞᱮᱴ ᱧᱚᱜ ᱛᱮᱜᱮ ᱮᱠᱡᱟᱢ ᱦᱩᱭᱩᱜ ᱛᱟᱞᱮᱭᱟ ᱢᱟᱱᱮ, ᱵᱤᱫᱽᱫᱟ ᱥᱟᱜᱚᱨ ᱤᱭᱩᱱᱤᱵᱷᱟᱨᱥᱤᱴᱤ ᱫᱚ ᱞᱮᱹᱴ ᱧᱚᱜ ᱛᱮᱜᱮ ᱮᱠᱡᱟᱢ ᱦᱩᱭᱩᱜᱼᱟ,
ᱚ
ᱛᱟᱦᱞᱮ ᱟᱢ ᱫᱚ ᱜᱚᱝᱠᱮ ᱪᱮᱫ ᱠᱚ ᱞᱟᱹᱭᱟ ᱚᱠᱟ ᱠᱚᱞᱮᱡᱽ ᱨᱮᱢ ᱯᱟᱲᱦᱟᱜ ᱠᱟᱱᱟ?
ᱤᱧ ᱫᱚ ᱱᱚᱣᱟ ᱤᱭᱩᱱᱤᱵᱷᱟᱨᱥᱤᱴᱤ ᱨᱮᱜᱮ,
ᱚ ᱤᱭᱩᱱᱤᱵᱷᱟᱨᱥᱤᱴᱤ ᱨᱮᱜᱮ,
ᱦᱳᱭ ᱾
ᱛᱟᱦᱚᱞᱮ ᱜᱚᱢᱠᱮ ᱞᱟᱦᱟ ᱫᱚ ᱚᱠᱟ ᱨᱮᱢ ᱯᱟᱲᱦᱟᱜ ᱛᱟᱦᱮᱸᱜᱼᱟ ᱟᱢ ᱫᱚ?
ᱞᱟᱦᱟ ᱫᱚ ᱤᱧᱟᱹᱜ ᱫᱚ ᱜᱚᱲᱵᱮᱛᱟ ᱠᱚᱞᱮᱡᱽ ᱛᱟᱸᱦᱮ ᱠᱟᱱᱟ᱾
ᱟᱪᱪᱷᱟ ᱜᱚᱲᱵᱮᱛᱟ ᱱᱟᱯᱟᱭ ᱜᱮ᱾
ᱦᱮᱸ
ᱱᱚᱜᱚᱭ ᱡᱮ ᱟᱫᱚ ᱱᱤᱛᱚᱜ ᱫᱚ ᱦᱟᱸᱜ ᱟᱢᱵᱟᱵᱚᱛᱤ ᱠᱚ ᱥᱮᱴᱮᱨ ᱦᱤᱡᱩᱜ ᱠᱟᱱᱟ ᱛᱚ ᱛᱟᱦᱚᱞᱮ ᱟᱢᱵᱟᱵᱚᱛᱤ᱾ ᱠᱚᱨᱮ ᱚᱲᱟᱜ ᱠᱚᱥᱮᱢ ᱪᱟᱞᱟᱜᱼᱟ ᱥᱮ ᱵᱟᱝ᱾
ᱦᱳᱭ ᱟᱢᱵᱟᱵᱚᱛᱤ ᱠᱚᱨᱮ ᱫᱚ ᱟᱨ ᱦᱚᱸ ᱯᱚᱨᱤᱠᱠᱷᱟ ᱢᱟ ᱢᱮᱱᱟᱜᱼᱟ ᱩᱱ ᱦᱤᱞᱳᱜ ᱜᱮ ᱡᱟᱹᱱᱤᱡ ᱱᱮᱴ ᱯᱚᱨᱤᱠᱠᱷᱟ ᱯᱟᱲᱟᱣ ᱟᱠᱟᱱ ᱛᱟᱞᱮᱭᱟ᱾
ᱟᱪᱪᱷᱟ ᱱᱮᱴ ᱥᱮᱴ ᱮᱢ ᱠᱚᱨᱟᱣ ᱫᱟᱢ ᱛᱟᱦᱚᱞᱮ᱾
ᱦᱳᱭ ᱮᱢ ᱵᱟᱲᱟ ᱦᱩᱭᱩᱜ ᱠᱟᱱᱟ ᱟᱫᱚ ᱞᱟᱜᱟᱣ ᱫᱚ ᱵᱟᱝ ᱞᱟᱜᱟᱣ ᱠᱟᱱᱟ ᱪᱮᱥᱴᱟᱨᱮ
ᱚᱱᱟ ᱠᱚᱦᱚᱸ ᱫᱚᱨ ᱠᱟᱨ ᱜᱮ, ᱡᱮ ᱚᱱᱟ ᱠᱚ ᱵᱟᱝ ᱠᱚᱨᱟᱣ ᱞᱮᱠᱷᱟᱱ ᱛᱚ ᱵᱟᱝ ᱜᱟᱱᱚᱜᱼᱟ ᱚᱱᱟ ᱠᱚᱜᱮ ᱚᱱᱟ ᱠᱚᱦᱚᱸ ᱠᱚᱨᱟᱣ ᱵᱟᱲᱟ ᱫᱚᱨᱠᱟᱨ ᱜᱮ᱾
ᱡᱚᱛᱚ ᱜᱮ ᱯᱟᱥ ᱫᱚ᱾ ᱯᱟᱲᱦᱟᱣ ᱢᱚᱛᱚ ᱞᱮᱱᱠᱷᱟᱱ ᱛᱚ ᱵᱟᱝ ᱜᱟᱱᱚᱜᱼᱟ, ᱯᱟᱲᱦᱟᱣ ᱠᱟᱛᱮᱫ ᱡᱟᱦᱟᱸᱱᱟᱜ ᱪᱤᱠᱟᱹᱭ ᱦᱩᱭᱩᱜᱼᱟ ᱥᱩᱫᱩ᱾ ᱯᱟᱲᱦᱟᱣ ᱞᱮᱱᱠᱷᱟᱱ ᱫᱚ ᱵᱟᱝ ᱜᱟᱱᱚᱜᱼᱟ᱾
ᱦᱩᱸ
ᱡᱟᱦᱟᱱᱟᱜ, ᱡᱟᱦᱟᱱᱟᱜ ᱯᱟᱲᱦᱟᱣ ᱠᱟᱛᱮ ᱪᱤᱠᱟᱹᱭ ᱦᱩᱭᱩᱜᱼᱟ ᱵᱟᱠᱷᱟᱱ ᱫᱚ᱾ ᱥᱩᱫᱷᱩ ᱥᱩᱫᱷᱩ ᱵᱮᱱ ᱞᱟᱹᱭᱟ ᱤᱧ ᱫᱚ ᱥᱩᱫᱩᱧ ᱯᱟᱲᱦᱟᱜᱼᱟ ᱦᱟᱯᱮ ᱯᱟᱲᱦᱟᱜ ᱛᱤᱥᱤᱧ ᱠᱚᱢᱯᱞᱤᱴᱟ ᱾ ᱛᱚᱵᱮ ᱟᱹᱱᱤᱡ ᱡᱟᱦᱟᱸᱱᱟᱜ ᱪᱟᱹᱠᱨᱤ ᱠᱚᱨᱮᱱᱟᱜ ᱯᱷᱨᱚᱢ ᱠᱤᱢᱵᱟ ᱡᱟᱦᱱᱟᱜ ᱠᱚᱨᱮᱱᱟᱜ ᱯᱷᱨᱚᱢ ᱠᱩᱧ ᱯᱷᱤᱞᱟᱯᱟ. ᱚᱱᱠᱟ ᱾ ᱚᱠᱟ ᱞᱮᱠᱟ ᱫᱚ ᱵᱟᱝ ᱜᱟᱱᱚᱜᱼᱟ ᱯᱟᱲᱦᱟᱣ ᱯᱟᱲᱦᱟᱣ ᱛᱮᱜᱮ ᱡᱟᱦᱟᱸ ᱛᱤᱱᱟᱹᱜ ᱯᱟᱲᱦᱟᱣ ᱨᱮᱱᱟᱜ ᱡᱟᱦᱟᱸ ᱛᱤᱱᱟᱹᱜ ᱯᱟᱲᱦᱟᱣ ᱯᱟᱲᱦᱟᱣ ᱛᱮᱜᱮ ᱡᱟᱦᱟᱸ ᱛᱤᱱᱟᱹᱜ ᱠᱚ ᱡᱟᱦᱟᱸ ᱛᱤᱱᱟᱹᱜ ᱯᱷᱚᱨᱚᱢ ᱠᱚ ᱦᱤᱡᱩᱜ ᱠᱟᱱᱟ, ᱚᱱᱟ ᱠᱚ ᱯᱮᱨᱮᱡ ᱠᱟᱛᱮ ᱚᱱᱟ ᱠᱚᱨᱮᱱᱟᱜ ᱵᱤᱱᱤᱰ ᱠᱚᱦᱚᱸ ᱮᱢ ᱦᱩᱭᱩᱜᱼᱟ ᱾
ᱦᱳᱭ ᱟᱨ ᱵᱟᱠᱷᱟᱱ ᱦᱮᱸ, ᱡᱩᱫᱤ ᱦᱩᱭᱩᱜ ᱠᱷᱟᱱ ᱡᱟᱦᱱᱟᱜ ᱯᱟᱲᱦᱟᱣ ᱯᱟᱲᱦᱟᱣ ᱛᱤᱜᱤ ᱦᱮᱸ ᱾
ᱞᱟᱜᱟᱜᱼᱟ ᱵᱟᱝ ᱞᱟᱜᱟᱜᱼᱟ ᱚᱱᱟ ᱫᱚ ᱦᱟᱸᱜ ᱯᱚᱨᱮᱱᱟᱮ, ᱡᱩᱫᱤ ᱟᱵᱮᱱᱟᱜ ᱵᱟᱭᱪᱟᱱᱥ ᱞᱟᱜᱟᱣᱮᱱ ᱜᱮᱭᱟ ᱦᱮᱸ ᱵᱟᱝ ᱾
ᱦᱩᱸ ᱾
ᱡᱮ ᱞᱟᱜᱟᱜ ᱜᱮᱭᱟ ᱢᱮᱱᱛᱮ ᱚᱱᱠᱟᱱᱟᱜ ᱠᱟᱛᱷᱟ ᱫᱚ ᱵᱟᱝ ᱠᱟᱱᱟ ᱦᱟᱸᱜ ᱚᱠᱟ ᱥᱚᱢᱚᱭ ᱚᱠᱟ ᱨᱚᱠᱚᱢ ᱦᱩᱭᱩᱜ ᱦᱩᱭ ᱜᱚᱫᱚᱜ ᱜᱮᱭᱟ᱾
ᱦᱩᱸ
ᱱᱚᱜᱼᱚᱭ ᱦᱚᱸ ᱟᱹᱞᱤᱧ ᱦᱚᱸ ᱪᱮᱫ ᱠᱚ ᱞᱟᱹᱭᱟ᱾ ᱮᱥᱮᱥᱥᱤ ᱡᱤᱰᱤ ᱮᱜᱡᱟᱢ ᱛᱟᱦᱮᱸ ᱠᱟᱱᱟ ᱛᱚ ᱚᱱᱟ ᱢᱮ ᱨᱮᱱᱟᱜ ᱮᱠᱩᱥ ᱛᱟᱹᱨᱤᱠᱷ ᱥᱮᱫ ᱠᱳᱞᱠᱟᱛᱟ ᱨᱮ ᱾ ᱯᱟᱲᱟᱣ ᱞᱮᱱ ᱛᱟᱞᱤᱧᱟ ᱟᱫᱚ ᱪᱟᱞᱟᱣ ᱞᱮᱱ ᱛᱟᱦᱮᱱᱟᱞᱮ ᱮᱠᱡᱟᱢ ᱠᱚ ᱱᱟᱯᱟᱭ ᱵᱟᱲᱟ ᱧᱚᱜ ᱞᱮᱠᱟᱜᱮ ᱦᱩᱭᱩᱭᱟᱠᱟᱱᱟᱜ ᱦᱩᱭ ᱫᱚ ᱾ ᱟᱫᱚ ᱨᱮᱡᱟᱞᱴ ᱠᱚᱦᱚᱸ ᱚᱱᱠᱟ ᱜᱮ
ᱟᱪᱪᱷᱟ, ᱱᱟᱯᱟᱭ ᱠᱷᱟᱱ ᱜᱮ ᱱᱟᱯᱟᱭ ᱾ ᱟᱪᱪᱷᱟ, ᱠᱚᱢᱯᱤᱴᱤᱴᱤᱵᱷ ᱠᱚᱫᱢ ᱦᱟᱛᱟᱣ ᱠᱟᱫᱟ ᱱᱚᱣᱟ ᱤᱫᱤ ᱠᱟᱛᱮ ᱾
ᱪᱮᱫ?
ᱠᱚᱢᱯᱨᱤᱴᱤᱵᱷ ᱠᱚᱢ ᱦᱟᱛᱟᱣ ᱟᱠᱟᱫᱟ ᱴᱤᱭᱩᱥᱚᱱ ᱠᱚ?
ᱚ, ᱦᱚᱸ ᱾ ᱴᱤᱭᱩᱥᱮᱱ ᱠᱚ ᱱᱚᱝᱠᱟ ᱾ ᱯᱤ ᱰᱟᱵᱞᱤᱭᱩ ᱚᱱᱮ ᱮᱠᱡᱟᱢ ᱚᱸᱰᱮ ᱩᱱᱤᱭᱟᱜ ᱩᱱᱤ ᱴᱷᱮᱱ ᱢᱟᱱᱮ ᱠᱳᱪᱤᱝ ᱠᱚ ᱚᱱᱠᱟ ᱭᱩᱴᱩᱵᱽ ᱠᱚᱨᱮ ᱚᱱᱠᱟᱹ ᱱᱳᱴᱥ ᱠᱚ ᱦᱟᱛᱟᱣ ᱵᱟᱲᱟᱭ ᱦᱩᱭᱩᱜ ᱜᱮᱭ ᱟᱨ ᱚᱸᱰᱮ ᱚᱱᱞᱟᱭᱤᱱ ᱠᱞᱟᱥ ᱠᱚ ᱦᱟᱛᱟᱣ ᱵᱟᱲᱟ ᱦᱩᱭ ᱟᱠᱟᱱᱟ ᱾
ᱟᱫᱚ ᱚᱲᱟᱜ ᱨᱮᱜᱮᱢ ᱛᱟᱦᱮᱱ ᱜᱮ ᱚᱲᱟᱜ ᱠᱷᱚᱱ ᱜᱮᱢ ᱪᱟᱞᱟᱣ ᱦᱤᱡᱩᱜ ᱜᱮᱭᱟ ᱥᱮ ᱚᱱ
ᱵᱟᱭ ᱵᱟᱭ ᱤᱧ ᱫᱚ ᱚᱲᱟᱜ ᱨᱮᱫᱚ ᱵᱟᱹᱧ ᱛᱟᱦᱮᱱ ᱜᱮᱭᱟ᱾ ᱤᱧ ᱫᱚ ᱱᱚᱰᱮ ᱞᱟᱞᱜᱚᱲ ᱢᱮᱥ ᱨᱮ ᱜᱤᱧ ᱛᱟᱦᱮᱱ ᱜᱮᱭᱟ ᱟᱨ ᱱᱚᱰᱮ ᱠᱷᱚᱱᱟᱜ ᱜᱮ ᱚᱞ ᱯᱟᱲᱦᱟᱣ ᱵᱟᱲᱟᱜ ᱜᱮᱭᱟ ᱱᱚᱸᱰᱮ ᱜᱮ ᱯᱟᱲᱦᱟᱣ ᱥᱩᱨ ᱥᱩᱯᱩᱨ ᱡᱟᱦᱟᱸᱱᱟᱜ ᱢᱟᱨᱠᱮᱴ ᱡᱟᱦᱟᱸᱱᱟᱜ ᱚᱱᱠᱟ ᱡᱟᱦᱟᱸᱱᱟᱜ ᱠᱟᱹᱢᱤ ᱦᱩᱭᱩᱜ ᱜᱮᱭᱟ ᱚᱱᱞᱟᱭᱤᱱ ᱨᱮᱱᱟᱜ ᱱᱚᱝᱠᱟ ᱾
ᱡᱮ ᱟᱵᱚ ᱱᱚᱝᱠᱟ ᱥᱟᱱᱛᱟᱞᱤ ᱮᱭᱟᱭ ᱛᱮᱜᱮ ᱢᱤᱫᱴᱟᱱ ᱱᱚᱝᱠᱟ ᱴᱟᱱᱥᱠᱨᱤᱯᱥᱚᱱ ᱨᱮᱱᱟᱜ ᱴᱟᱱᱠᱨᱤᱯᱥᱚᱱ ᱨᱮᱱᱟᱜ ᱰᱮᱴᱟ ᱠᱚ ᱠᱟᱞᱮᱠᱴ ᱠᱟᱛᱮᱫ ᱠᱟᱞᱮᱴ ᱵᱟᱲᱟ ᱦᱩᱭᱩᱜ ᱜᱮᱭᱟ ᱱᱚᱝᱠᱟᱱᱟᱜ ᱟᱵᱚ ᱵᱷᱚᱭᱮᱥ ᱥᱟᱱᱛᱟᱲᱤ ᱵᱷᱚᱭᱮᱥ ᱠᱚ ᱚᱱᱠᱟ ᱠᱚ ᱚᱰᱤᱭᱳ ᱠᱚ ᱠᱚ ᱠᱩᱥ ᱨᱮᱠᱚᱨᱰᱤᱝ ᱠᱟᱛᱮᱫ ᱠᱩᱞ ᱟᱠᱚ ᱟᱫᱚ ᱚᱱᱟ ᱠᱚᱜᱮ ᱴᱟᱭᱯᱤᱝ ᱵᱟᱲᱟ ᱠᱟᱛᱮᱫ ᱠᱩᱞ ᱵᱟᱲᱟ ᱠᱚ ᱦᱩᱭᱩᱜᱼᱟ ᱚᱱᱟ ᱯᱨᱚᱡᱮᱴ ᱾ ᱚᱱᱠᱟ ᱚᱱᱟ ᱠᱚ ᱚᱱᱞᱟᱭᱤᱱ ᱠᱚ ᱠᱟᱹᱢᱤ ᱵᱟᱲᱟ ᱦᱩᱭᱩᱜ ᱜᱮᱭᱟ ᱾ ᱪᱮᱫ?
ᱟᱫᱚ ᱛᱚ ᱢᱤᱫᱴᱟᱝ ᱱᱚᱝᱠᱟᱜᱮ ᱚᱱᱞᱟᱭᱤᱱ ᱛᱮ ᱚᱱᱟ ᱫᱚ ᱥᱩᱨ ᱥᱩᱨ ᱵᱟᱨ ᱦᱚᱲ ᱠᱤᱱ ᱛᱟᱦᱮᱱᱟ ᱚᱱᱮ ᱫᱩᱲᱩᱵ ᱠᱟᱛᱮ ᱟᱹᱠᱤᱱ ᱠᱤᱱ ᱜᱚᱞᱯᱷᱚᱭᱟ ᱟᱨ ᱚᱱᱟ ᱜᱮ ᱠᱤᱱ ᱟᱯᱞᱳᱰᱟ ᱾
ᱠᱚᱨᱮ ᱦᱚᱸ ᱚᱱᱟ ᱠᱚ ᱦᱚᱸ ᱚᱱᱟ ᱠᱚ ᱦᱚᱸ
ᱦᱮᱸ, ᱞᱟᱹᱭᱫᱟᱹᱧ ᱨᱚᱲ ᱵᱟᱹᱧ ᱮᱢᱮᱫ ᱛᱟᱢᱟ ᱴᱷᱤᱠ ᱴᱷᱟᱠ ᱨᱚᱲ ᱵᱟᱝ ᱟᱸᱡᱚᱢᱚᱜ ᱠᱟᱱ ᱛᱟᱢᱟ ᱾ ᱦᱮᱞᱳ ᱾
ᱱᱤᱛᱚᱜ ᱨᱚᱲ ᱮᱢ ᱟᱸᱡᱚᱢ ᱫᱟ?
ᱟᱸᱡᱚᱢᱚᱜ ᱠᱟᱱ ᱛᱟᱢᱟ ᱴᱷᱤᱠ ᱴᱷᱟᱠ ᱾ ᱵᱟᱝ ᱟᱸᱡᱚᱢᱚᱜ ᱠᱟᱱᱟ ᱾
ᱦᱮᱞᱳ ᱦᱮᱞᱳ ᱾
ᱢᱟᱱᱮ ᱮᱴᱟ ᱢᱟᱱᱮ ᱱᱚᱰᱮ ᱴᱟᱣᱟᱨ ᱜᱟᱴᱤᱡ ᱯᱨᱳᱵᱞᱮᱢ ᱜᱮᱭᱟᱭ ᱛᱚ᱾ ᱢᱟᱱᱮ ᱪᱮᱫ ᱠᱚ ᱞᱟᱹᱭᱟ ᱱᱚᱝᱠᱟ ᱠᱟᱱᱟ ᱡᱮ ᱵᱤᱭᱮᱥᱮᱱᱮᱞ ᱫᱚ ᱵᱤᱭᱮᱥᱮᱱᱮᱞ ᱟᱞᱤᱧᱟᱜ ᱫᱚ ᱵᱤᱭᱮᱥ ᱥᱤᱢ ᱛᱚ ᱟᱫᱚ ᱵᱤᱭᱮᱥᱮᱱᱮᱞ ᱥᱤᱢ ᱫᱚ ᱱᱚᱣᱟ ᱠᱚᱨᱮ ᱫᱚ ᱪᱚᱞᱛᱤ ᱵᱟᱹᱪᱩᱜᱼᱟ ᱟᱨ ᱡᱤᱭᱳ ᱥᱤᱢ ᱨᱮᱫᱚ ᱨᱤᱪᱟᱨᱡᱽ ᱦᱟᱸᱜ ᱪᱟᱵᱟ ᱠᱟᱱᱟ ᱮᱭ ᱠᱟᱨᱚᱱ ᱛᱮ ᱱᱚᱣᱟ ᱛᱮᱫᱚ ᱦᱟᱸᱜ ᱢᱮᱱᱟᱜ ᱟᱠᱟᱫᱟ
ᱟᱪᱪᱷᱟ᱾ ᱱᱚᱣᱟ ᱱᱚᱝᱠᱟᱜᱤ ᱛᱤᱱ ᱦᱚᱲ ᱥᱟᱶᱛᱮ ᱱᱚᱝᱠᱟᱢ ᱨᱚᱲ ᱵᱟᱲᱟ ᱠᱮᱫᱟ
ᱤᱧ ᱦᱩᱭ ᱟᱠᱟᱱ ᱛᱤᱧᱟᱹ ᱤᱧᱟᱹᱜ ᱯᱨᱟᱭ ᱰᱷᱮᱨ ᱜᱮ ᱚᱱᱠᱟ ᱦᱩᱭ ᱠᱟᱱᱟ ᱪᱚᱞᱞᱤᱥ ᱪᱚᱞᱞᱤᱥ ᱯᱚᱸᱧᱪᱟᱥ ᱫᱚ ᱦᱩᱭ ᱠᱟᱱᱟ ᱪᱚᱞᱞᱤᱥ ᱯᱚᱸᱧᱪᱟᱥ ᱦᱚᱲ ᱥᱟᱞᱟᱜ ᱤᱧ ᱨᱚᱯᱚᱲ ᱠᱟᱱᱟ ᱤᱧ ᱫᱚ᱾
ᱟᱫᱚ ᱩᱱᱟᱹᱜ ᱦᱮᱸ ᱩᱱᱟᱹᱜ ᱦᱚᱲ ᱥᱟᱶ ᱜᱮ ᱛᱚ ᱨᱚᱯᱚᱲ ᱫᱚ
ᱚᱠᱚᱭ ᱞᱟᱹᱭᱫᱟᱭ ᱜᱟᱱᱚᱜᱼᱟ ᱡᱮ ᱨᱚᱯᱚᱲ ᱜᱟᱱᱚᱜᱼᱟ ᱠᱤᱱᱛᱩ ᱢᱤ ᱢᱤᱫ ᱦᱚᱲ ᱥᱟᱞᱟᱜ ᱜᱮ ᱢᱚᱬᱮ ᱫᱷᱟᱹᱣ ᱠᱚᱢ ᱨᱚᱯᱚᱲ ᱫᱟᱲᱮᱭᱟᱜᱼᱟ ᱟᱨ ᱢᱤᱫ ᱦᱚᱲ ᱥᱟᱞᱟᱜ ᱢᱚᱬᱮ ᱫᱷᱟᱢ ᱨᱚᱯᱚᱲ ᱫᱟᱲᱮᱭᱟᱜᱼᱟ ᱾ ᱟᱢ ᱥᱟᱞᱟᱜ ᱢᱚᱬᱮᱸ ᱫᱷᱟᱹᱣ ᱨᱚᱯᱚᱲ ᱫᱟᱲᱮᱭᱟᱜᱼᱟ ᱟᱢᱤᱧ ᱯᱷᱳᱱ ᱟᱢᱟ ᱢᱚᱬᱮᱸ ᱫᱟᱨᱤᱧ ᱯᱷᱳᱱ ᱫᱟᱲᱮᱭᱟᱢᱟ ᱟᱨ ᱟᱢ ᱤᱧ ᱢᱚᱬᱮ ᱫᱷᱟᱣᱮᱢ ᱯᱷᱳᱱ ᱫᱟᱲᱮ ᱤᱧᱟᱹ ᱤᱧ ᱫᱚ ᱯᱚᱨᱮ ᱛᱮᱫᱚ ᱟᱢᱫᱚ ᱵᱟᱹᱧ ᱯᱷᱳᱱ ᱫᱟᱲᱮᱭᱟᱢᱟ ᱡᱩᱫᱤᱧ ᱯᱷᱳᱱᱟᱢ ᱨᱮᱦᱚᱸ ᱚᱱᱟ ᱫᱚ ᱟᱢ ᱦᱚᱸ ᱯᱚᱭᱥᱟ ᱵᱟᱢ ᱧᱟᱢ ᱫᱟ ᱟᱨ ᱤᱧᱦᱚᱸ ᱯᱚᱭᱥᱟ ᱵᱟᱹᱧ ᱧᱟᱢᱟ ᱟᱨ ᱱᱚᱣᱟ ᱫᱚ ᱱᱚᱝᱠᱟ ᱮᱠᱥ ᱴᱳᱴᱟᱞ ᱮᱠᱥᱚ ᱟᱥᱤ ᱢᱤᱱᱤᱴ ᱢᱟᱱᱮ ᱦᱩᱭ ᱫᱚᱨᱠᱟᱨ ᱡᱮ ᱢᱤᱫ ᱦᱚᱲ ᱜᱮ ᱮᱠᱥᱚ ᱟᱥᱤ ᱢᱤᱱᱤᱴ ᱡᱩᱫᱤ ᱢᱟᱱᱮ ᱪᱮᱫ ᱠᱚ ᱞᱟᱹᱭᱟ ᱤᱧ ᱡᱩᱫᱤ ᱡᱟᱦᱟᱸᱭ ᱥᱟᱞᱟᱜ ᱜᱤᱧ ᱨᱚᱯᱚᱲᱟ ᱮᱠᱥᱚ ᱟᱥᱤ ᱢᱤᱱᱴ ᱡᱩᱫᱤ ᱦᱩᱭᱩᱜ ᱛᱤᱧᱟᱹ ᱤᱧ ᱫᱚ ᱟᱫᱚ ᱚᱠᱚᱭ ᱥᱟᱞᱟᱜ ᱦᱚᱸ ᱵᱟᱹᱧ ᱨᱚᱯᱚᱲ ᱫᱟᱲᱮᱭᱟᱜᱼᱟ ᱴᱳᱴᱟᱞ ᱢᱤᱫᱴᱤᱡ ᱦᱚᱲ ᱛᱤᱱ ᱜᱷᱚᱱᱴᱟᱭ ᱨᱚᱯᱚᱲ ᱫᱟᱲᱮᱭᱟᱜᱼᱟ ᱛᱤᱱ ᱜᱷᱚᱱᱴᱟ ᱠᱷᱚᱡ ᱵᱮᱥᱤ ᱵᱟᱭ ᱨᱚᱯᱚᱲ ᱫᱟᱲᱮᱭᱟᱜᱼᱟ
ᱛᱚᱧ ᱵᱩᱡ ᱠᱮᱫᱟ ᱠᱤᱱᱛᱩ ᱟᱢ ᱢᱟᱛᱚᱢ ᱞᱟᱹᱭ ᱠᱮᱫᱟ ᱡᱮ ᱪᱚᱞᱞᱤᱥ ᱯᱚᱧᱪᱟᱥ ᱡᱚᱱ ᱥᱟᱢ ᱨᱚᱲ ᱠᱟᱫᱟ ᱚᱱᱟ ᱢᱟᱛᱚ
ᱟᱫᱚ ᱟᱫᱚ ᱜᱚᱝᱠᱮ
ᱜᱚᱝᱠᱮ ᱱᱚᱝᱠᱟ ᱠᱟᱱᱟ ᱡᱮ ᱪᱚᱞᱞᱤᱥ ᱯᱚᱧᱪᱟᱥᱴᱤ ᱤᱧᱟᱹᱜ ᱠᱚᱞᱮ ᱩᱫᱩᱜ ᱮᱫᱟ ᱠᱤᱱᱛᱩ ᱡᱟᱦᱟᱸᱭ ᱦᱚᱲ ᱥᱟᱞᱟᱜ ᱱᱚᱝᱠᱟᱧ ᱨᱚᱯᱚᱲ ᱠᱟᱱᱟ ᱡᱮ ᱟᱹᱰᱤ ᱦᱚᱲ ᱥᱟᱞᱟᱜ ᱜᱮ ᱤᱧᱟᱜ ᱨᱤᱡᱮᱠᱴ ᱟᱠᱟᱱ ᱛᱤᱧᱟᱹ ᱡᱮ ᱱᱚᱝᱠᱟ ᱨᱚᱯᱚᱲ ᱠᱟᱛᱮᱫ ᱢᱤᱫ ᱵᱟᱨ ᱥᱮᱠᱮᱱᱰ ᱢᱤᱫ ᱵᱟᱨ ᱢᱤᱱᱤᱴ ᱨᱚᱯᱚᱲ ᱦᱩᱭ ᱠᱟᱱᱟ ᱛᱟᱨᱯᱚᱨᱮ ᱚᱱᱠᱟ ᱠᱚᱞ ᱜᱮᱫ ᱠᱟᱱᱟ ᱥᱮ ᱟᱡ ᱛᱮᱜᱮ ᱜᱮᱫ ᱠᱟᱱᱟ ᱢᱤᱫ ᱥᱚᱢᱚᱭ ᱱᱚᱝᱠᱟ ᱯᱨᱚᱵᱞᱮᱢ ᱮ ᱠᱟᱹᱴᱤᱡ ᱩᱫᱩᱜ ᱮ ᱛᱟᱦᱮᱸᱜᱼᱟ ᱱᱚᱝ ᱠᱷᱟᱹᱛᱤᱨ ᱜᱮ ᱚᱱᱟ ᱠᱚᱫᱚ ᱟᱫᱚ ᱴᱟᱠᱥ ᱠᱚᱫᱚ ᱞᱮᱠᱷᱟ ᱤᱫᱤᱭᱮᱱ ᱛᱟᱢ ᱜᱮᱭᱟ ᱞᱮᱠᱷᱟ ᱤᱫᱤ ᱜᱮᱭᱟ ᱛᱤᱱᱟᱹᱜ ᱢᱤᱱᱤᱴᱮᱢ ᱨᱚᱲ ᱠᱟᱫᱟ ᱚᱱᱟ ᱫᱚ ᱵᱟᱝ ᱥᱳᱭ ᱞᱮᱱᱟ ᱟᱫᱚ ᱚᱸᱰᱮ ᱚᱱᱟ ᱠᱚᱫᱚ ᱡᱤᱨᱳ ᱡᱤᱨᱳ ᱜᱮ ᱫᱮᱠᱷᱟᱣᱱᱟ ᱟᱨ ᱱᱚᱶᱟ ᱥᱟᱭᱤᱰ ᱨᱮ ᱨᱮᱡᱮᱴ ᱫᱮᱠᱷᱟᱣᱱᱟ ᱡᱮ ᱴᱤᱵᱽ ᱫᱚ ᱵᱟᱭ ᱧᱮᱞᱚᱜ ᱠᱟᱱᱟ ᱡᱮ ᱮᱠᱴᱤᱵᱽ ᱢᱮᱱᱟᱜᱼᱟ ᱢᱮᱱᱛᱮ ᱚᱱᱟ ᱠᱚ ᱠᱷᱟᱹᱛᱤᱨ ᱜᱮ ᱩᱱᱟᱹᱜ ᱴᱟᱥᱠ ᱫᱚ ᱟᱹᱞᱤᱧᱟᱜ ᱫᱚ ᱦᱩᱭ ᱠᱟᱱ ᱛᱟᱞᱤᱧᱟ ᱵᱟᱠᱷᱟᱱ ᱫᱚ ᱩᱱᱟᱹᱜ ᱠᱞᱤᱭᱟᱨ ᱵᱷᱟᱵᱽᱛᱮ ᱡᱮ ᱢᱤᱫ ᱦᱚᱲ ᱥᱟᱞᱟᱜ ᱵᱟᱨᱚ ᱢᱤᱱᱤ ᱮᱜᱟᱨᱚ ᱢᱤᱱᱤᱴ ᱥᱮ ᱵᱟᱨᱚ ᱢᱤᱱᱤᱴ ᱴᱳᱴᱟᱞ ᱱᱚᱝᱠᱚᱭ ᱨᱚᱲ ᱠᱟᱫᱟ ᱚᱱᱠᱟᱱ ᱫᱚ ᱵᱟᱝ
ᱵᱩᱡ ᱠᱮᱫᱟᱵᱤᱱ
ᱚᱱᱠᱟᱜᱮ ᱦᱮᱸ ᱚᱱᱠᱟᱜᱮ ᱤᱧ ᱦᱚᱸ ᱨᱚᱲ ᱵᱟᱲᱟ ᱫᱩᱧ ᱨᱚᱲ ᱵᱟᱲᱟ ᱠᱟᱫᱟ ᱟᱹᱰᱤ ᱦᱚᱲ ᱥᱟᱶᱜ ᱜᱮ ᱠᱤᱱᱛᱩ ᱚᱱᱠᱟᱜᱮ ᱡᱟᱭᱜᱟ ᱠᱚᱨᱮᱱᱟᱜ ᱧᱩᱛᱩᱢ ᱦᱚᱸ ᱞᱟᱹᱭ ᱦᱳᱭ ᱠᱟᱱᱟ ᱟᱫᱚ ᱢᱤᱫᱴᱟᱝ ᱚᱱᱟ ᱜᱨᱩᱯ ᱨᱮᱜᱮ ᱠᱚ ᱠᱳᱞ ᱠᱟᱫᱟ ᱡᱮ ᱫᱟᱹᱭ ᱫᱟ ᱠᱚ ᱱᱚᱝᱠᱟ ᱱᱚᱝᱠᱟ ᱧᱩᱛᱩᱢ ᱠᱚ ᱡᱟᱦᱟᱸᱭᱟᱜ ᱧᱩᱛᱩᱢ ᱥᱮ ᱡᱟᱭᱜᱟ ᱠᱚᱨᱮᱱᱟᱜ ᱧᱩᱛ ᱛᱩᱢ ᱠᱚᱫᱚ ᱱᱚᱝᱠᱟ ᱟᱞᱚᱯᱮ ᱞᱟᱹᱭᱟ
ᱦᱮᱸ ᱟᱞᱮ ᱫᱚ ᱤᱧ ᱛᱚ ᱱᱚᱜᱼᱚᱭ ᱨᱚᱯᱚᱲ ᱵᱟᱲᱟ ᱦᱩᱭ ᱠᱤᱪᱷᱩ ᱫᱟᱱ ᱟᱫᱚ ᱢᱟᱱᱮ ᱡᱩᱫᱤ ᱟᱵᱮᱱᱟᱜ ᱵᱮᱜᱨᱮᱱ ᱞᱟᱦᱟ ᱫᱚ ᱱᱚᱝᱠᱟ ᱛᱟᱦᱮᱸ ᱠᱟᱱᱟ ᱡᱮ ᱵᱮᱠᱜᱨᱟᱣᱩᱱᱰ ᱢᱤᱭᱩᱡᱤᱠ ᱡᱩᱫᱤ ᱟᱸᱡᱚᱢᱚᱜ ᱛᱟᱦᱮᱱᱟ ᱥᱮ
ᱦᱮᱸ
ᱦᱮᱞᱳ ᱢᱟᱱᱮ ᱵᱮᱜᱨᱟᱣᱱᱰ ᱨᱮᱱᱟᱜ ᱢᱩᱡᱤᱠ ᱠᱚ ᱡᱤᱠ ᱦᱳᱭ ᱡᱩᱫᱤ ᱞᱟᱦᱟ ᱛᱮᱫᱚ ᱠᱚ ᱞᱟᱹᱭ ᱛᱟᱦᱮᱱᱟ ᱡᱩᱫᱤ ᱵᱮᱜᱨᱟᱣᱩᱱᱰ ᱢᱤᱭᱡᱩ ᱠᱚ ᱦᱤᱡᱩᱜ ᱟᱸᱡᱚᱢᱚᱜ ᱛᱟᱦᱮᱱᱟ ᱡᱮ ᱚᱱᱟ ᱫᱚᱵᱱ ᱞᱟᱹᱭᱟ ᱡᱮ ᱱᱚᱸᱰᱮ ᱟᱵᱮᱱ ᱫᱚ ᱧᱟᱢ ᱞᱮᱫᱟ ᱵᱮᱱ ᱥᱮ ᱵᱟᱝ ᱱᱚᱣᱟᱴᱟᱜ ᱴᱟᱠᱥ ᱫᱚ? ᱡᱮ ᱟᱵᱮᱱ ᱵᱮᱱ ᱨᱚᱯᱚᱲ ᱟᱠᱟᱱᱟ ᱛᱚ ᱟᱢ ᱟᱨ ᱤᱧ ᱟᱞᱟᱝ ᱛᱟᱞᱟᱨᱮ ᱡᱩᱫᱤ ᱵᱮᱜᱨᱟᱣᱩᱱᱰ ᱢᱤᱭᱩᱡᱤᱠ ᱠᱚ ᱟᱸᱡᱚᱢᱟ ᱟᱠᱟᱱᱟ ᱛᱟᱦᱚᱞᱮ ᱚᱸᱰᱮ ᱚᱯᱥᱮᱱ ᱛᱟᱦᱮ ᱛᱟᱭᱟ᱾ ᱦᱮᱸ ᱥᱮ ᱵᱟᱝ ᱨᱚᱲ ᱟᱸᱡᱚᱢ ᱟᱠᱟᱱᱟ ᱥᱮ ᱵᱟᱝ ᱦᱮᱸ ᱥᱮ ᱵᱟᱝ
ᱚᱱᱟ ᱠᱚᱫᱚ ᱯᱳᱭᱞᱳ ᱛᱮ ᱦᱤᱡᱩᱜ ᱠᱟᱱ ᱛᱟᱦᱮᱸᱫ ᱢᱮᱱ ᱠᱷᱟᱱ ᱱᱤᱛ ᱯᱩᱭᱞᱩ ᱯᱳᱭᱞᱳ ᱡᱚᱠᱷᱚᱱᱤᱧ ᱞᱟᱜᱟᱣ ᱵᱟᱲᱟ ᱠᱮᱫᱟ ᱠᱚᱞ ᱠᱚ ᱛᱚᱠᱷᱚᱱ ᱫᱚ ᱦᱮᱡ ᱵᱟᱲᱟᱭᱱᱟ ᱛᱚᱠᱷᱚᱱ ᱫᱚ ᱚᱱᱟ ᱠᱚ ᱮᱢ ᱵᱟᱲᱟ ᱦᱩᱭ ᱟᱠᱟᱱᱟ᱾
ᱟᱨ
ᱢᱮᱱᱠᱷᱟᱱ ᱦᱤᱡᱩᱜ ᱠᱟᱱ
ᱦᱳᱭ ᱩᱱ ᱥᱚᱢᱚᱭ ᱫᱚ ᱚᱱᱟᱜᱮ ᱛᱟᱦᱮᱸ ᱠᱟᱱᱟ ᱡᱮ ᱚᱠᱚᱭ ᱥᱟᱞᱟᱜ ᱟᱵᱮᱱ ᱫᱷᱚᱨᱚᱢ ᱱᱤᱭ ᱠᱟᱛᱷᱟ ᱠᱚᱵᱮᱱ ᱨᱚᱯᱚᱲ ᱠᱟᱱᱟ ᱥᱮ ᱵᱟᱝ? ᱟᱵᱮᱱᱟᱜ ᱨᱚᱲ ᱠᱚ ᱴᱷᱤᱠ ᱴᱷᱟᱠ ᱟᱸᱡᱚᱢ ᱠᱟᱱᱟ ᱥᱮ ᱵᱟᱝ ᱚᱱᱟ ᱠᱚᱵᱮᱱ ᱚᱠᱮ ᱠᱮᱜᱼᱟ ᱛᱚᱵᱮ ᱟᱹᱱᱤᱡ ᱜᱮ ᱟᱵᱮᱱ ᱮᱴᱟᱜ ᱦᱚᱲ ᱴᱷᱮᱱ ᱵᱮᱱ ᱠᱚᱞ ᱫᱟᱲᱮᱜᱼᱟ ᱟᱨ ᱱᱤᱛ ᱱᱤᱛᱚᱜ ᱫᱚᱞᱤᱧ ᱧᱮᱞᱫᱟ ᱡᱮ ᱚᱝᱠᱟ ᱫᱚ ᱵᱟᱝ ᱟᱵᱮᱱ ᱠᱚᱞ ᱵᱮᱱ ᱠᱟᱴᱟᱣ ᱠᱮᱫᱟ ᱟᱡ ᱛᱮᱜᱮ ᱮᱴᱟᱜ ᱴᱟᱠᱥ ᱮ ᱥᱳᱭᱟ ᱮᱴᱟᱜ ᱦᱚᱲᱟᱜ ᱢᱟᱱᱮ ᱱᱚᱝᱠᱟ ᱫᱚ ᱮᱠᱪᱩᱭᱮᱞᱤ ᱧᱮᱞᱚᱜ ᱠᱟᱱᱟ ᱡᱮ ᱟᱨ ᱡᱚᱛᱚ ᱦᱚᱲ ᱫᱚ ᱦᱚᱸᱛᱚ ᱥᱟᱱᱛᱟᱲᱤ ᱠᱚᱛᱚ ᱵᱟᱝᱠᱚ ᱵᱟᱲᱟᱭ ᱛᱟᱵᱚᱱᱟ᱾ ᱥᱮ ᱟᱫᱚ ᱩᱝᱠᱩᱣᱟᱜ ᱢᱚᱫᱷᱮᱨᱮ ᱮᱸᱴᱠᱮᱴᱚᱬᱮ ᱦᱩᱭᱩᱜ ᱠᱟᱱ ᱛᱟᱠᱚᱣᱟ ᱡᱮ ᱪᱮᱜ ᱞᱮ ᱪᱤᱠᱟᱹᱭᱟ ᱚᱠᱟᱴᱟᱜ ᱞᱮ ᱚᱠᱮᱭᱟ ᱵᱟᱝᱞᱮ ᱵᱩᱡᱷᱟᱹᱣ ᱫᱟᱲᱮᱜ ᱠᱟᱱᱟ ᱚᱱᱟ ᱠᱚ ᱠᱷᱟᱹᱛᱤᱨ ᱡᱟᱹᱱᱤ ᱠᱷᱟᱱ ᱢᱚᱱᱮ ᱦᱚᱭ ᱠᱚᱜᱼᱟ ᱱᱩᱝᱠᱩ ᱫᱚᱠᱚ ᱱᱚᱝᱠᱟ ᱠᱟᱫᱟ ᱠᱚ᱾
ᱦᱳᱭ ᱚᱱᱟ ᱠᱷᱟᱹᱛᱤᱨ ᱜᱮ ᱦᱚᱭᱛᱚ ᱱᱤᱭᱟᱹ ᱫᱷᱟᱣ ᱫᱚ ᱟᱫᱚᱱ ᱚᱝᱠᱟ ᱦᱤᱡᱩᱜ ᱚᱱᱟ ᱠᱚ ᱨᱟᱠᱟᱵ ᱠᱟᱱ ᱛᱟᱦᱮᱸᱜ ᱟᱫᱚ ᱦᱚᱭᱛᱚ ᱟᱹᱰᱤ ᱦᱚᱲ ᱜᱮ ᱵᱟᱠᱚ ᱵᱩᱡ ᱫᱟᱲᱮᱜ ᱠᱟᱱᱟ ᱚᱱᱟ ᱠᱷᱟᱹᱛᱤᱨ᱾
ᱦᱚᱭ ᱟᱨ ᱟᱵᱮᱱᱟᱜ ᱚᱸᱰᱮ ᱪᱮᱜ ᱠᱚ ᱞᱟᱹᱭᱟ ᱮ ᱠᱟᱨᱤᱭᱟ ᱚᱭᱮᱞᱠᱟᱢ ᱴᱩ ᱠᱟᱨᱤᱭᱟ ᱚᱸᱰᱮ ᱞᱟᱛᱟᱨ ᱤᱡᱡᱟᱨ ᱨᱮ ᱟᱵᱤᱱᱟᱜ ᱧᱤ ᱛᱩᱢᱮ ᱥᱳᱹᱭᱮᱜ ᱛᱟᱵᱮᱱᱟ ᱥᱮ ᱵᱟᱭ ᱥᱳᱹᱭᱮᱜ ᱛᱟᱵᱮᱱᱟ?
ᱚᱸᱰᱮ ᱧᱩᱛᱩᱢ ᱧᱮᱞ ᱦᱩᱭᱩᱜᱼᱟ ᱛᱟᱦᱞᱮ ᱚᱸᱰᱮ ᱫᱚ ᱵᱟᱹ
ᱚ ᱟᱨ ᱞᱟᱦᱟ ᱫᱚ ᱧᱩᱛᱩᱢ ᱡᱮᱢᱚᱱ ᱥᱳᱜ ᱠᱟᱱ ᱛᱟᱦᱮᱱᱟ, ᱠᱤᱱᱛᱩ ᱱᱤᱛᱚᱜ ᱫᱚ ᱟᱞᱮ ᱟᱞᱮ ᱠᱚᱣᱟᱜ ᱫᱚ ᱵᱟᱝ ᱥᱳᱜ ᱠᱟᱱᱟ ᱚᱠᱚᱭᱟᱜ ᱵᱟᱝ ᱥᱳᱜ ᱠᱟᱱ ᱛᱟᱞᱮᱭᱟ᱾ ᱤᱧ ᱨᱮᱱ ᱡᱚᱴᱟᱣ ᱠᱚᱣᱟᱜ ᱦᱚᱸ ᱵᱟᱝ ᱥᱳᱜ ᱠᱟᱱᱟ ᱤᱧᱟᱹᱜ ᱦᱚᱸ ᱵᱟᱝ ᱥᱚᱜ ᱠᱟᱱᱟ᱾ ᱟᱫᱚ ᱚᱱᱟᱜᱮ ᱜᱚᱝᱠᱮ ᱥᱟᱞᱟᱜ ᱨᱚᱯᱚᱲ ᱦᱩᱭᱩᱜ ᱠᱟᱱ ᱢᱮᱱ ᱦᱩᱭᱩᱜ ᱠᱟᱱ ᱛᱟᱦᱮᱱᱟ ᱡᱮ ᱟᱞᱮᱭᱟᱜ ᱪᱮᱫᱟᱜ ᱵᱟᱝ ᱥᱳᱭᱮᱜ ᱛᱟᱞᱮᱭᱟᱭ? ᱟᱫᱚ ᱚᱱᱟ ᱫᱚ ᱩᱝᱠᱩ ᱜᱟᱛᱮ ᱠᱚᱠᱚ ᱞᱟᱹᱭᱫᱟ ᱡᱮ ᱚᱱᱟ ᱠᱚᱫᱚ ᱵᱟᱝ ᱵᱟᱝ ᱨᱮᱦᱚᱸ ᱴᱷᱤᱠ ᱜᱮᱭᱟ ᱡᱮ ᱱᱚᱸᱰᱮᱱᱟᱜ ᱞᱮᱠᱷᱟᱜ ᱠᱟᱱᱟ ᱛᱚ ᱡᱮ ᱴᱟᱥᱠ ᱠᱚᱢᱯᱞᱤᱴ ᱠᱟᱱᱟ᱾ ᱟᱨ ᱱᱚᱸᱰᱮ ᱧᱮᱞᱚᱜ ᱠᱟᱱᱟ ᱛᱚ ᱯᱩᱭ ᱪᱮᱜ ᱠᱚ ᱞᱟᱹᱭᱟ ᱠᱟᱹᱣᱰᱤ ᱦᱚᱸ ᱞᱮᱠᱷᱟᱜ ᱠᱟᱱᱟ ᱥᱟᱭᱤᱰ ᱨᱮ ᱚᱞ ᱯᱮᱢᱮᱱᱴ᱾
ᱦᱩᱸ ᱟᱪᱪᱷᱟ ᱛᱟᱦᱞᱮ ᱢᱟ ᱱᱤᱛᱳ ᱫᱚ ᱚᱠᱛᱚ ᱠᱚᱦᱚᱸ ᱚ ᱞᱟᱹᱭᱫᱟᱹᱧ ᱟᱠᱚ ᱦᱚᱸ ᱦᱩᱭ ᱤᱫᱤᱭᱱᱟ ᱱᱤᱛᱚᱜ ᱫᱚ ᱟᱫᱚᱞᱟᱝ ᱫᱚᱦᱚᱭᱟ ᱟᱫᱚ ᱵᱚᱨᱚᱱ ᱟᱨᱦᱚᱸ ᱤᱧᱤᱧ ᱯᱷᱳᱱᱟᱢ᱾
ᱴᱷᱤᱠ ᱜᱮᱭᱟ ᱛᱟᱦᱚᱞᱮ ᱠᱚᱞ ᱠᱟᱛᱮ ᱯᱷᱳᱱᱤᱧ ᱛᱟᱞᱟᱝ ᱢᱮ ᱦᱮᱸ᱾
ᱦᱮᱸ ᱟᱜᱮ ᱦᱚᱣᱟᱴᱥᱟᱯ ᱨᱮ ᱟᱨᱤᱧ ᱯᱷᱳᱱᱟᱢ ᱠᱟᱱᱟ᱾
ᱚ ᱦᱚᱣᱟᱴᱥᱟᱯ ᱨᱮ ᱟᱜᱮ ᱯᱷᱳᱱᱤᱧ ᱛᱟᱞᱟᱝ ᱢᱮ ᱛᱟᱯᱚᱨᱮ ᱮᱯ ᱨᱮᱫᱚ ᱨᱚᱯᱚᱲ ᱦᱩᱭᱩᱜᱼᱟ, ᱴᱷᱤᱠ ᱜᱮᱭᱟ ᱢᱟ ᱛᱟᱦᱞᱮ᱾
ᱦᱮᱸ ᱴᱷᱤᱠ ᱾